ᱦᱮᱸ ᱡᱚᱦᱟᱨ ᱜᱮ ᱜᱚᱝᱠᱮ ᱾
ᱫᱤᱭᱟᱹ ᱴᱷᱤᱠ ᱴᱷᱟᱠ ᱠᱟᱛᱷᱟ ᱨᱚᱲ ᱠᱚ ᱟᱸᱡᱚᱢᱚᱜ ᱠᱟᱱᱟ?
ᱦᱮᱸ ᱜᱚᱢᱠᱮ ᱾ ᱠᱟᱛᱷᱟ ᱢᱟ ᱴᱷᱤᱠ ᱴᱷᱟᱠ ᱜᱮ ᱟᱸᱡᱚᱢᱚᱜ ᱠᱟᱱ ᱛᱟᱢᱟ ᱤᱧᱟᱹᱜ ᱜᱮ ᱚᱠᱟ ᱞᱮᱠᱟ ᱟᱸᱡᱚᱢᱚᱜ ᱠᱟᱱᱟ ᱴᱩᱥᱴᱟᱹ ᱥᱟᱺᱦᱤᱡ ᱮ ᱟᱸᱡᱚᱢᱚᱜ ᱠᱟᱱᱟ ᱛᱚ ᱜᱚᱝᱠᱮ?
ᱦᱮᱸ ᱜᱚᱝᱠᱮ ᱯᱨᱚᱥᱟ ᱥᱟᱺᱦᱤᱡ ᱟᱸᱡᱚᱢᱚᱜ ᱠᱟᱱᱟ ᱾
ᱟᱪᱪᱷᱟ ᱟᱹᱰᱤ ᱱᱟᱯᱟᱭ ᱠᱟᱛᱷᱟ ᱠᱟᱱᱟ ᱜᱚᱢᱠᱮ ᱟᱪᱪᱷᱟ ᱜᱚᱝᱠᱮ ᱛᱟᱦᱚᱞᱮ ᱟᱞᱟᱝᱟᱜ ᱪᱚ ᱦᱩᱰᱤᱧ ᱢᱟᱪᱷᱟ ᱟᱠᱷᱲᱟ ᱨᱮ ᱡᱮ ᱡᱟᱦᱟᱱᱟᱜ ᱥᱟᱛᱟᱢ ᱱᱤᱭᱟᱹ ᱦᱩᱸ ᱢᱤᱫᱴᱟᱝ ᱥᱟᱛᱟᱢ ᱞᱟᱝ ᱵᱟᱪᱷᱟᱣ ᱛᱮ, ᱜᱟᱞᱢᱟᱨᱟᱣ ᱠᱚᱜᱼᱟ ᱞᱟᱝ ᱚᱱᱟᱜᱮ ᱟᱹᱰᱤ ᱱᱟᱯᱟᱭ ᱠᱚᱜᱼᱟ ᱡᱮ ᱥᱟᱛᱟᱢ ᱫᱚ ᱛᱟᱦᱚᱞᱮ ᱜᱚᱢᱠᱮ, ᱵᱟᱪᱷᱟ ᱛᱟᱞᱟᱝ ᱢᱮ
ᱥᱟᱛᱟᱢ ᱫᱚ ᱜᱚᱢᱠᱮᱧ ᱵᱟᱪᱷᱟᱣᱮᱫ ᱛᱟᱞᱟᱝᱟ ᱛᱟᱦᱚᱞᱮ ᱥᱟᱛᱟᱢ ᱫᱚ ᱜᱚᱢᱠᱮ ᱱᱟᱦᱟᱜ ᱚᱠᱛᱚ ᱨᱮᱫᱚ ᱢᱤᱫᱴᱮᱱ ᱥᱟᱛᱟᱢ, ᱤ ᱫᱮᱜᱮ ᱫᱮ ᱟᱭᱢᱟ ᱞᱮᱠᱟᱱᱟᱜ ᱥᱟᱛᱟᱢ ᱢᱮᱱᱟᱜ-ᱟ ᱜᱚᱢᱠᱮ ᱢᱮᱱᱠᱷᱟᱱ ᱨᱚᱯᱚᱲ ᱛᱮᱱᱟᱜ ᱢᱟ ᱟᱭᱢᱟ ᱞᱮᱠᱟᱱᱟᱜ ᱜᱮ ᱢᱮᱱᱟᱜᱼᱟ ᱢᱮᱱᱠᱷᱟᱱ ᱚᱱᱟ ᱛᱟᱞᱟ ᱠᱷᱚᱱ ᱢᱤᱫᱴᱮᱱ ᱦᱩᱰᱤᱧ ᱧᱚᱜ-ᱟᱜ ᱥᱟᱛᱟᱢᱤᱧ ᱵᱟᱪᱷᱟᱣ ᱨᱟᱠᱟᱵ ᱛᱟᱞᱟᱝᱟ ᱥᱠᱟᱱ ᱫᱚ ᱜᱚᱢᱠᱮ ᱛᱟᱞᱟᱝ ᱟᱞᱟᱝᱟᱜ ᱡᱚᱢ ᱧᱩ ᱵᱟᱨᱮᱛᱮ ᱟᱵᱚᱣᱟᱜ ᱥᱟᱱᱛᱟᱲ ᱥᱟᱱᱛᱟᱲ ᱠᱚᱣᱟᱜ ᱡᱚᱢ ᱧᱩ ᱵᱟᱨᱮᱛᱮ, ᱥᱮ ᱪᱮᱫ ᱜᱚᱢᱠᱮ ᱪᱮᱫ ᱞᱮᱠᱟᱢ ᱵᱩᱡᱷᱟᱹᱣ ᱠᱮᱜᱼᱟ ᱱᱚᱣᱟ ᱥᱟᱛᱟᱢ,
ᱮᱠᱫᱚᱢ ᱟᱹᱰᱤ ᱱᱟᱯᱟᱭ ᱜᱚᱝᱠᱮ ᱢᱤᱫᱴᱟᱝ, ᱟᱹᱰᱤ ᱱᱟᱯᱟᱭ ᱥᱟᱛᱟᱢᱮᱢ ᱵᱟᱪᱷᱟᱣ ᱩᱰᱩᱝ ᱠᱮᱫ ᱛᱟᱞᱟᱝᱟ ᱾ ᱡᱚᱢᱼᱧᱩ ᱨᱚᱠᱚᱢ ᱡᱚᱢᱼᱧᱩ ᱢᱮᱱᱟᱜ ᱛᱟᱵᱚᱱᱟ ᱾ ᱚᱱᱟ ᱫᱚ ᱟᱹᱰᱤ ᱱᱟᱯᱟᱭ ᱟᱹᱰᱤ ᱢᱚᱡᱽ ᱟᱹᱰᱤ ᱨᱟᱹᱥᱠᱟᱹ ᱧᱚᱜ ᱤᱧ ᱵᱩᱡᱷᱟᱹᱣ ᱠᱮᱫᱼᱟ ᱜᱚᱢᱠᱮ ᱚᱱᱟ ᱥᱟᱛᱟᱢ ᱢᱟ
ᱮᱠᱫᱚᱢ ᱮᱠᱫᱚᱢ ᱾ ᱛᱚ ᱜᱚᱢᱠᱮ ᱯᱳᱭᱞᱳ ᱨᱤᱧ ᱞᱟᱹᱭᱟ ᱱᱚᱣᱟ ᱥᱟᱛᱟᱢ ᱵᱟᱨᱮᱛᱮ ᱵᱟᱨᱭᱟ ᱯᱮ ᱠᱟᱛᱷᱟᱧ ᱥᱟᱵ ᱨᱟᱠᱟᱵ ᱛᱟᱞᱟᱝᱟ ᱾ ᱜᱚᱢᱠᱮ ᱦᱤᱛᱚᱜ ᱱᱟᱦᱟᱜ ᱚᱠᱛᱚ ᱨᱮ ᱟᱵᱚᱣᱟᱜ ᱱᱚᱣᱟ ᱮ ᱥᱚᱥᱱᱚᱜ ᱞᱟᱦᱟᱱᱛᱤ ᱥᱟᱶ ᱥᱟᱶᱛᱮ ᱟᱵᱚᱣᱟᱜ ᱟᱭᱢᱟ ᱞᱮᱠᱟᱱᱟᱜ ᱥᱟᱱᱛᱟᱲ ᱥᱟᱶᱛᱟ ᱨᱮᱱᱟᱜ ᱡᱚᱢ ᱧᱩ ᱟᱫᱚᱜ ᱠᱟᱱᱟ ᱦᱮᱸᱥᱮ ᱱᱚᱣᱟ ᱛᱚ ᱟᱵᱚᱣᱟᱜ ᱵᱟᱧᱪᱟᱣ ᱫᱚᱦᱚ ᱞᱟᱹᱠᱛᱤ ᱠᱟᱱᱟ ᱟᱢ ᱱᱚᱣᱟ ᱠᱚ ᱵᱟᱨᱮᱛᱮ ᱛᱤᱱᱟᱹᱜ ᱡᱚᱛᱷᱟᱛᱮ ᱢᱚᱱᱮᱭᱟ ᱞᱟᱹᱠᱛᱤ ᱢᱮᱱᱟᱜᱼᱟ ᱥᱮ ᱵᱟᱹᱱᱩᱜ ᱟᱢ ᱛᱤᱱᱟᱹᱜ ᱤᱭᱟᱹᱢ ᱢᱚᱱᱮᱭᱟ ᱡᱚᱛᱷᱟᱛ
ᱟᱡᱮᱢ ᱠᱩᱠᱞᱤᱢ ᱫᱚᱦᱚ ᱠᱮᱫ ᱛᱟᱞᱟᱝᱟ ᱟᱹᱰᱤ ᱱᱟᱯ ᱟᱹᱰᱤ ᱱᱟᱯ ᱡᱚᱛᱷᱟᱛ ᱠᱩᱠᱞᱤ ᱠᱟᱱᱟ ᱡᱮ ᱟᱵᱚ ᱦᱚᱸᱜᱼᱚᱭ ᱡ ᱥᱟᱱᱛᱟᱲ ᱥᱚᱢᱟᱡᱽ ᱨᱮ ᱥᱮ ᱥᱟᱶᱛᱟ ᱨᱮ ᱡᱟᱦᱟᱱᱟᱜ ᱟᱵᱚ ᱱᱚᱣᱟ ᱟᱵᱚᱣᱟᱜ ᱟᱹᱨᱤ-ᱪᱟᱹᱞᱤ ᱥᱮ ᱡᱚᱢ ᱧᱩ ᱵᱟᱨᱮᱛᱮ ᱟᱵᱚ ᱡᱟᱦᱟᱸ ᱡᱚᱢ ᱧᱩ ᱠᱚ ᱢᱮᱱᱟᱜ ᱛᱟᱵᱚᱱᱟ ᱥᱮ ᱚᱱᱠᱟᱱᱟᱜ ᱱᱚᱣᱟ ᱠᱚᱫᱚ ᱮᱠᱟᱞ ᱵᱟᱧᱪᱟᱣ ᱫᱚᱦᱚ ᱫᱚ ᱞᱟᱹᱠᱛᱤ ᱠᱟᱱ ᱛᱟᱵᱚᱱᱟ ᱠᱟᱨᱚᱱ ᱪᱮᱫᱟᱜ ᱥᱮ ᱦᱟᱯᱲᱟᱢ ᱠᱚᱠᱚ ᱞᱟᱹᱭ ᱪᱟᱞ ᱦᱚᱴᱚ ᱠᱟᱜ ᱵᱚᱱᱟ ᱥᱮ ᱠᱚ ᱥᱮᱬᱟ ᱦᱚᱴᱚ ᱠᱟᱜ ᱵᱚᱱᱟ ᱚᱱᱟ ᱫᱚ ᱞᱟᱹᱠᱛᱤᱭᱟᱱ ᱡᱤᱱᱤᱥ ᱠᱟᱱᱟ ᱥᱮ ᱟᱹᱰᱤ ᱢᱤᱫᱴᱟᱝ ᱡᱟᱦᱟᱱᱟᱜ ᱚᱱᱟ ᱢᱮᱱᱟᱜ ᱢᱮᱱᱟᱜ ᱢᱮᱱᱟᱜ ᱠᱷᱟᱹᱛᱤᱨ ᱜᱮ ᱢᱤᱫᱴᱟᱝ ᱠᱟᱨᱚᱱ ᱢᱮᱱᱟᱜᱼᱟ ᱡᱟᱦᱟᱱᱟᱜ
ᱮᱠᱫᱚᱢᱮ
ᱵᱷᱟᱜ ᱚᱱᱟ ᱠᱷᱟᱹᱛᱤᱨ ᱱᱚᱝᱠᱟ ᱠᱚ ᱞᱟᱹᱭ ᱥᱮᱬᱟ ᱦᱚᱴᱚ ᱠᱟᱵᱚᱱᱟ ᱚᱱᱟ ᱠᱷᱟᱹᱛᱤᱨ ᱤᱧ ᱫᱩᱧ ᱢᱚᱱᱮᱭᱟ ᱜᱚᱢᱠᱮ ᱱᱚᱣᱟ ᱠᱚᱫᱚ ᱟᱵᱚ ᱫᱚ ᱵᱟᱧᱪᱟᱣ ᱫᱚᱦᱚ ᱫᱚ ᱮᱠᱟᱞᱜᱮ ᱞᱟᱹᱠᱛᱤ ᱠᱟᱱ ᱛᱟᱵᱚᱱᱟ
ᱮᱠᱫᱚᱢ ᱮᱠᱫᱚᱢ ᱜᱚᱢᱠᱮ ᱢᱤᱫᱴᱟᱝ ᱠᱟᱛᱷᱟ ᱵᱷᱩᱞ ᱨᱮᱱᱟᱜ ᱜᱚᱝᱠᱮ ᱱᱚᱣᱟ ᱥᱟᱛᱟᱢ ᱨᱮᱱᱟᱜ ᱢᱩᱲᱩᱫ ᱥᱮᱫ ᱨᱮ ᱤᱧ ᱠᱟᱛᱷᱟᱧ ᱞᱟᱹᱭ ᱛᱟᱞᱟᱝᱼᱟ ᱡᱮ ᱡᱟᱦᱟᱸ ᱟᱵᱚᱣᱟᱜ ᱥᱟᱱᱛᱟᱲ ᱥᱟᱶᱛᱟ ᱨᱮᱱᱟᱜ ᱡᱟᱦᱟᱸ ᱟᱵᱚᱣᱟᱜ ᱡᱚᱢ ᱧᱩ ᱢᱮᱱᱟᱜᱼᱟ ᱱᱚᱜᱭ ᱫᱚᱢ ᱫᱤᱱ ᱫᱷᱮ ᱢᱤᱫᱴᱟᱝ ᱨᱟᱱ ᱞᱮᱟᱜᱟᱭ ᱠᱟᱱ ᱜᱮᱭᱟ ᱜᱚᱢᱠᱮ ᱞᱟᱹᱭ ᱞᱮᱠᱷᱟᱱ
ᱦᱮᱸ ᱜᱚᱢᱠᱮ ᱮᱠᱫᱚᱢ ᱱᱚᱣᱟ ᱢᱟ ᱮᱠᱫᱚᱢ ᱥᱟᱹᱨᱤᱜᱮ ᱡᱚᱛᱷᱟᱛ ᱡᱚᱛᱷᱟᱛ ᱠᱟᱛᱷᱟ ᱠᱟᱱ ᱜᱮᱭᱟ
ᱟᱵᱚᱨᱮᱱ ᱦᱟᱯᱲᱟᱢ ᱠᱚ ᱡᱟᱦᱟᱸ ᱠᱚ ᱛᱩᱢᱟᱹᱞ ᱟᱠᱟᱫᱼᱟ ᱡᱟᱦᱟᱸ ᱠᱚ ᱛᱮᱭᱟᱨ ᱠᱟᱫᱟ ᱡᱟᱦᱟᱸ ᱡᱚᱢ ᱧᱩ ᱠᱚ ᱟᱵᱚ ᱯᱟᱹᱤᱞ ᱠᱷᱚᱱ ᱠᱚ ᱡᱚᱢ ᱟᱹᱜᱩ ᱟᱠᱟᱫ ᱛᱟᱵᱚᱱ ᱱᱟᱦᱟᱜ ᱚᱠᱛᱚᱨᱮ ᱜᱚᱝᱠᱮ ᱧᱮᱞ ᱞᱮᱠᱷᱟᱱ ᱟᱵᱚᱨᱮᱱ ᱡᱟᱦᱟᱸᱭ ᱡᱟᱦᱟᱸ ᱡᱟᱹᱛ ᱨᱮᱱ ᱜᱮᱢ ᱧᱮᱞ ᱞᱮᱠᱚ ᱠᱷᱟᱱ ᱜᱚᱢᱠᱮ ᱱᱟᱦᱟᱜ ᱚᱠᱛᱚ ᱫᱚ ᱟᱭᱢᱟ ᱞᱮᱠᱟᱱᱟᱜ ᱨᱳᱜᱽ ᱟᱡᱟᱨ ᱛᱮᱠᱚ ᱵᱤᱢᱟᱨ ᱛᱮᱠᱚ ᱤᱭᱟᱹᱜ ᱠᱟᱱᱟ ᱢᱟᱱᱮ ᱯᱲᱟᱣᱚᱜ ᱠᱟᱱᱟ ᱠᱚ ᱡᱟᱦᱟᱸᱭ ᱵᱟᱝ ᱡᱟᱦᱱᱟᱜ ᱥᱩᱜᱟᱨ ᱛᱮ ᱦᱟᱯᱟᱱᱤ ᱛᱮ ᱥᱴᱳᱠ ᱛᱮ ᱟᱭᱢᱟ ᱞᱮᱠᱟᱱᱟᱜ ᱨᱩᱣᱟᱹ ᱟᱡᱟᱨ ᱟᱵᱚᱣᱟᱜ ᱦᱚᱲᱢᱚ ᱨᱮ ᱦᱤᱡᱩᱜ ᱠᱟᱱᱟ ᱢᱮᱱᱠᱷᱟᱱ ᱚᱱᱠᱟᱱᱟᱜ ᱡᱚᱢ ᱧᱩ ᱟᱵᱚ ᱴᱷᱤᱠ ᱢᱚᱛᱚ ᱵᱟᱵᱚᱱ ᱡᱟᱠ ᱪᱟᱞᱟᱣ ᱫᱟᱲᱮᱭᱟᱜ ᱠᱟᱱᱟ ᱡᱟᱦᱟᱸ ᱦᱟᱯᱲᱟᱢ ᱠᱚ ᱞᱟᱦᱟ ᱛᱮᱫᱚ ᱥᱮ ᱟᱲᱟᱜ ᱥᱟᱠᱟᱢ ᱡᱚᱢ ᱠᱟᱛᱮᱜ ᱥᱮ ᱡᱚᱱᱰᱨᱟ ᱛᱤᱠᱤ ᱫᱟᱜ ᱢᱟᱸᱰᱤ ᱡᱚᱢ ᱠᱟᱛᱮᱜ ᱜᱮ ᱟᱦᱟ ᱢᱤᱫᱥᱚ ᱱᱵᱽᱵᱳᱭ ᱚᱱᱠᱟ ᱨᱟᱱ ᱠᱚ ᱵᱟᱧᱪᱟᱜ ᱠᱟᱱ ᱛᱟᱦᱮᱱᱟ ᱛᱚ ᱚᱱᱟ ᱠᱷᱟᱹᱛᱤᱨ ᱛᱮ ᱟᱵᱚᱣᱟᱜ ᱱᱟᱦᱟᱜ ᱱᱚᱝᱠᱟᱱᱟᱜ ᱥᱚᱥᱱᱚᱜ ᱨᱮ ᱛᱟᱦᱮᱸ ᱠᱟᱛᱮ ᱟᱵᱚ ᱵᱚᱱ ᱪᱮᱥᱴᱟᱭ ᱢᱟ ᱡᱟᱦᱟᱸᱛᱮ ᱡᱟᱛᱮ ᱥᱟᱨᱢᱟ ᱡᱚᱢᱟᱜ ᱠᱚᱫᱚ ᱵᱚᱱ ᱵᱟᱫ ᱠᱟᱛᱮᱫ ᱟᱵᱚ ᱡᱟᱦᱟᱸ ᱠᱚᱠᱚ ᱫᱚᱦᱚ ᱦᱚᱴᱚ ᱠᱟᱜ ᱵᱚᱱᱟ ᱡᱟᱦᱟᱸ ᱡᱚᱢ ᱞᱮᱠᱷᱟᱱ ᱟᱵᱚ ᱱᱟᱯᱟᱭ ᱵᱚᱱ ᱛᱟᱦᱮᱱᱟ ᱵᱷᱟᱜᱤ ᱵᱚᱱ ᱛᱟᱦᱮᱱᱟ ᱚᱱᱠᱟᱱᱟᱜ ᱡᱚᱢ ᱟᱵᱚᱣᱟᱜ ᱞᱟᱹᱠᱛᱤ ᱢᱮᱱᱟᱜᱼᱟ ᱟᱢ ᱱᱚᱣᱟ ᱵᱟᱨᱮᱛᱮ ᱪᱮᱫ ᱮᱢ ᱞᱟᱹᱭᱟ ᱜᱚᱝᱠᱮ
ᱢᱟ ᱟᱹᱰᱤ ᱡᱚᱛᱷᱟᱛ ᱠᱟᱛᱷᱟᱢ ᱢᱮᱱ ᱠᱮᱫᱟ ᱡᱟᱦᱟᱸ ᱫᱚ ᱡᱩᱚᱫᱤ ᱟᱵᱚ ᱵᱚᱱ ᱧᱮᱞᱟ ᱦᱚᱭᱛᱳ ᱟᱵᱚ ᱫᱚ ᱦᱩᱰᱤᱧ ᱧᱚᱜ ᱵᱚᱱ ᱛᱟᱦᱮᱸ ᱠᱟᱱᱟ ᱠᱟᱹᱡ ᱡᱩᱫᱤ ᱟᱞᱟᱝ ᱞᱟᱦᱟ ᱥᱮᱫ ᱞᱟᱝ ᱠᱚᱭᱚᱜ ᱨᱩᱣᱟᱹᱲ ᱟ ᱦᱮᱥᱮ
ᱮᱠᱫᱚᱢ ᱮᱠᱫᱚᱢ
ᱟᱫᱚ ᱩᱱ ᱚᱠᱛᱚ ᱟ ᱫᱚ ᱡᱟᱦᱱᱟᱜ ᱩᱱ ᱠᱚ ᱥᱮ ᱟᱵᱚᱨᱮᱱ ᱟᱭᱳ ᱵᱟᱵᱟ ᱥᱮ ᱫᱟᱫᱩ ᱵᱟᱵᱟᱭ ᱛᱟᱠᱚ ᱠᱚ ᱛᱟᱦᱮᱸ ᱠᱟᱱᱟ ᱫᱟᱫᱟ ᱦᱟᱲᱟᱢ ᱛᱟᱠᱚ ᱩᱱᱫᱚ ᱡᱟᱦᱟᱱᱟᱜ ᱟᱛᱩ ᱴᱚᱞᱟ ᱯᱟᱲᱟ ᱨᱮᱱᱟᱜ ᱥᱮ ᱡᱟᱦᱟᱸ ᱛᱟᱦᱮᱸ ᱠᱟᱱᱟ ᱟᱲᱟᱜ ᱥᱟᱠᱟᱢ ᱥᱮ ᱡᱚᱱᱰᱨᱟ ᱠᱚ ᱡᱟᱦᱟᱸ ᱠᱚ ᱪᱟᱥ ᱛᱮ ᱚᱱᱟ ᱨᱮᱫᱚ ᱠᱳᱱᱳ ᱥᱟᱨ ᱠᱚᱫᱚ ᱵᱟᱝ ᱛᱟᱦᱮᱸ ᱠᱟᱱᱟ ᱵᱟᱝᱠᱚ ᱮᱢᱟᱜ ᱛᱟᱦᱮᱱᱟ ᱮᱢᱱᱤ ᱥᱩᱨ ᱛᱟᱦᱮᱸ ᱠᱟᱱᱟ ᱚᱱᱮ ᱠᱚᱠᱚ ᱤᱭᱟᱹ ᱮᱢᱟᱜ ᱠᱟᱱ ᱛᱟᱦᱮᱸᱫ ᱡᱟᱦᱟᱸ ᱜᱩᱨᱤᱡ ᱡᱟᱦᱟᱸ ᱠᱷᱚᱛ ᱵᱚᱱ ᱢᱮᱛᱟᱜ ᱠᱟᱱᱟ ᱟᱫᱚ, ᱟᱫᱚ ᱚᱱᱟ ᱨᱮᱱᱟᱜ ᱫᱚ ᱚᱱᱟ ᱨᱮᱱᱟᱜ ᱵᱷᱤᱴᱟᱢᱤᱱ ᱥᱮ ᱯᱨᱳᱚᱴᱤᱱ ᱠᱚᱫᱚ ᱟᱞᱟᱫᱟ ᱜᱮ ᱛᱟ- ᱦᱮᱸ ᱠᱟᱱᱟ ᱟᱨ ᱱᱮᱛᱟᱨ ᱢᱟ ᱟᱭᱢᱟ ᱱᱟᱛᱷᱩ ᱱᱟᱦᱟᱜ ᱡᱩᱜᱽ ᱨᱮᱫᱚ ᱥᱟᱨ ᱵᱤᱥ ᱛᱮ ᱥᱚᱵᱡᱤ ᱵᱚ ᱨᱚᱦᱚᱭ ᱪᱚᱭ ᱦᱚᱭ ᱦᱚᱪᱚᱭᱮᱫᱟ ᱟᱫᱚ ᱚᱱᱟ ᱠᱷᱟᱹᱛᱤᱨ ᱟᱵᱚᱣᱟᱜ ᱦᱚᱲᱢᱚ ᱨᱮ ᱩᱱᱟᱹᱜ ᱡᱚᱢ ᱠᱟᱛᱮᱜ ᱨᱮᱦᱚᱸ ᱚᱱᱟ ᱟᱵᱚ ᱫᱚ ᱵᱟᱝ ᱥᱩᱴ ᱮᱫ ᱵᱚᱱᱟ ᱞᱟᱦᱟ ᱛᱮᱫᱚ ᱦᱚᱭᱛᱳ ᱡᱩᱫᱤ ᱵᱚᱱ ᱧᱮᱞᱟ ᱩᱱᱠᱩ ᱫᱚ ᱜᱚᱢᱠᱮ ᱡᱚᱢ ᱧᱩ ᱫᱚ ᱦᱚᱭ ᱛᱚ ᱩᱱᱟᱹᱜ ᱵᱷᱟᱜᱤ ᱵᱟᱝᱠᱚ ᱧᱟᱢ ᱛᱟᱦᱮᱸᱫ ᱡᱟᱦᱟᱸ ᱞᱮ- ᱠᱟᱜᱮ ᱢᱤᱫ ᱪᱩᱯᱩᱫ ᱫᱟᱠᱟ ᱡᱚᱢ ᱠᱟᱛᱮᱜ ᱜᱮᱠᱚ ᱛᱟᱦᱮᱸ ᱠᱟᱱᱟ ᱠᱤᱱᱛᱩ ᱟᱵᱚ ᱠᱷᱚᱱᱟᱜ ᱫᱚ ᱟᱹᱰᱤ ᱟᱭᱢᱟ ᱠᱮᱴᱮᱡ ᱫᱟᱲᱮ ᱛᱟᱦᱮᱸ ᱠᱟᱱᱟ ᱦᱚᱲᱢᱚ ᱨᱮ ᱟᱹᱰᱤ ᱟᱭᱢᱟ ᱫᱤᱱ ᱠᱚ ᱵᱟᱧᱪᱟᱜ ᱠᱟᱱ ᱛᱟᱦᱮᱸᱫ ᱟᱵᱚ ᱢᱟ ᱚᱞ
ᱟᱵᱚ ᱢᱟ ᱚᱞᱯᱚ ᱫᱤᱱ ᱨᱮᱜᱮ ᱦᱟᱱᱟ ᱱᱟᱭᱟ ᱨᱳᱜᱽ ᱟᱡᱟᱨ ᱨᱮᱵᱚᱱ ᱯᱟᱲᱟᱜ ᱠᱟᱱᱟ ᱜᱚᱢᱠᱮ ᱱᱚᱼᱚᱭ
ᱦᱮᱸ
ᱡᱮ ᱡᱚᱢ ᱠᱟᱱ ᱛᱟᱵᱚᱱᱟ ᱚᱱᱟ ᱫᱚ ᱡᱩᱫᱤ ᱟᱵᱚ ᱡᱩᱫᱤ ᱵᱟᱝᱪ- ᱪᱟ ᱫᱚᱵ ᱨᱤᱠ ᱟᱲᱟᱜ ᱥᱟᱠᱟᱢ ᱠᱚ ᱢᱮᱱᱟᱜᱼᱟ ᱵᱟᱝ ᱥᱟᱨ ᱮᱢ ᱠᱟᱛᱮ ᱡᱟᱦᱟᱸ ᱟᱲᱟᱜ ᱥᱟᱠᱟᱢ ᱠᱚ ᱢᱮᱱᱟᱜ ᱛᱟᱵᱚᱱᱟ ᱥᱮ ᱚᱱᱠᱟᱱᱟᱜ ᱡᱩᱫᱤ ᱡᱟᱭᱜᱟᱟᱨ ᱨᱮ ᱥᱚᱵᱡᱤ ᱠᱚᱵᱚᱱ ᱪᱟᱥ ᱫᱟᱲᱮᱭᱟᱜᱼᱟ ᱡᱮ ᱵᱤᱱᱟᱹ ᱥᱟᱨ ᱠᱷᱚ- ᱟᱵᱚᱣᱟᱜ ᱦᱚᱲᱢᱚ ᱯᱚᱠᱷᱮ ᱫᱚ ᱟᱹᱰᱤᱜ ᱜᱮ ᱱᱟᱯᱟᱭ ᱠᱚᱜᱼᱟ ᱜᱚᱢᱠᱮ
ᱮᱠᱫᱚᱢ ᱮᱠᱫᱚᱢ ᱮᱠᱫᱚᱢ ᱜᱚᱢᱠᱮ ᱠᱟᱛᱷᱟ ᱫᱚ ᱦᱩᱭᱩᱜ ᱠᱟᱱᱟ ᱱᱚᱣᱟ ᱴᱷᱤᱠᱜᱮ ᱠᱟᱛᱷᱟ ᱫᱚᱞᱟᱝ ᱨᱚᱯᱚᱲ ᱠᱟᱱᱟ ᱢᱮᱱᱠᱷᱟᱱ ᱦᱩᱰᱤᱧ ᱢᱟᱪᱷᱣ ᱜᱟᱞᱢᱟᱨᱟᱣ ᱠᱟᱱ ᱛᱟᱝ ᱛᱚ ᱠᱟᱹᱴᱤᱡ ᱠᱟᱛᱷᱟ ᱠᱚ ᱡᱩᱫᱤ ᱦᱩᱫᱤᱧ ᱠᱮᱛᱟᱞᱟᱝᱼᱟ ᱱᱟᱯᱟᱭ ᱠᱚᱜᱼᱟ ᱦᱮᱸ ᱥᱮᱮ ᱵᱟᱝ ᱟᱪᱪᱷᱟ ᱟᱫᱚ ᱜᱚᱢᱠᱮ ᱠᱟᱛᱷᱟ ᱫᱚ ᱦᱳᱭᱳᱜ ᱠᱟᱱᱟ ᱱᱟᱦᱟᱜ ᱚᱠᱛᱚᱮ ᱨᱮ ᱡᱟᱸᱦᱟ ᱟᱵᱚ ᱡᱟᱦᱟᱸ ᱟᱵᱚ ᱱᱟᱦᱟᱜ ᱫᱚ ᱟᱵᱚᱣᱟᱜ ᱡᱟᱦᱟᱸ ᱟᱵᱚᱣᱟᱜ ᱡᱚᱢ ᱧᱩ ᱵᱟᱧᱪᱟᱣ ᱫᱚᱦᱚ ᱫᱚ ᱮᱠᱟᱞ ᱜᱮᱴᱮ ᱞᱟᱹᱠᱛᱤ ᱠᱟᱱᱟ ᱪᱮᱫᱟᱜ ᱮᱠᱟᱞ ᱜᱮ ᱞᱟᱹᱠᱛᱤ ᱠᱟᱱᱟ ᱱᱚᱣᱟ ᱥᱚᱥᱱᱚᱜ ᱨᱮ ᱟᱵᱚᱣᱟᱜ ᱡᱟᱦᱟᱸ ᱡᱚᱢ ᱧᱩ ᱛᱟᱦᱮᱸ ᱠᱟᱱᱟ ᱫᱤᱥᱚᱢ ᱫᱩᱱᱤᱭᱟᱹ ᱨᱮᱱ ᱦᱚᱲ ᱚᱱᱟ ᱡᱚᱢ ᱧᱩᱩ ᱠᱚ ᱵᱟᱰᱟᱭ ᱛᱟᱦᱮᱱᱟ-ᱟ ᱟᱵᱚᱨᱮᱱ ᱥᱟᱱᱛᱟᱲ ᱥᱟᱶᱛᱟ ᱨᱮᱱ ᱦᱚᱲ ᱠᱚ ᱚᱱᱟ ᱠᱚ ᱵᱟᱲᱟᱭ ᱛᱟᱦᱮᱸᱫ ᱪᱤᱱᱦᱟᱹᱣ ᱛᱟᱦᱮᱸᱫ ᱚᱱᱟ ᱫᱚ ᱟᱵᱚᱣᱟᱜ ᱠᱟᱱᱟ ᱢᱮᱱᱛᱮ ᱟᱵᱚᱣᱟᱜ ᱡᱚᱢᱼ ᱧᱩ ᱠᱟᱱᱟ ᱢᱮᱱᱛᱮᱫ ᱢᱮᱱᱠᱷᱟᱱ ᱱᱟᱦᱟᱜ ᱡᱩᱫᱤᱢ ᱞᱟᱹᱭᱟ ᱜᱚᱢᱠᱮ ᱰᱩᱸᱵᱩᱜ ᱡᱩᱫᱤ ᱵᱚᱱ ᱛᱮᱭᱟᱨ ᱛᱟ ᱟᱵᱚ ᱥᱮ ᱯᱷᱩᱴ ᱰᱩᱸᱵᱩᱜ ᱵᱚᱱ ᱡᱟᱦᱟᱸ ᱵᱚᱱ ᱛᱮᱭᱟᱨ ᱫᱟ ᱚᱱᱟ ᱯᱷᱩᱰ ᱜᱮ ᱱᱟᱦᱟᱜ ᱫᱚ ᱱᱤᱛᱚᱜ ᱫᱚᱥ ᱢᱳᱢᱳ ᱪᱤᱠᱮᱱ ᱧᱩᱛᱩᱢ ᱛᱮᱠᱚ ᱟᱠᱷᱨᱤᱧᱮ-ᱟ ᱱᱚᱣᱟ ᱫᱚ ᱢᱮᱱᱠᱷᱟᱱ ᱢᱤᱫ ᱚᱠᱛᱚ ᱫᱚ ᱟᱵᱚᱣᱟᱜ ᱜᱮ ᱛᱟᱦᱮᱸ ᱠᱟᱱᱟ ᱦᱮᱸ ᱥᱮ ᱵᱟᱝ ᱜᱚᱢᱠᱮ ᱱᱚᱣᱟ ᱟᱢ ᱪᱮ ᱮᱢ ᱞᱟᱹᱭᱟ ᱱᱚᱣᱟᱠᱚᱨᱮᱜ
ᱱᱚᱣᱟᱸ ᱱᱚᱣᱟ ᱢᱟ ᱮᱠᱫᱚᱢ ᱡᱚᱛᱷᱟᱛ ᱠᱟᱛᱷᱟ ᱠᱟᱱᱟ ᱜᱚᱢᱠᱮ ᱟᱵᱚ ᱡᱟᱦᱟᱸᱭ ᱥᱮᱫᱟᱭ ᱦᱟᱯᱲᱟᱢ ᱠᱚ ᱡᱟᱦᱟᱸ ᱜᱚᱢᱟ ᱟᱠ ᱠᱚᱨᱮ ᱵᱚᱱ ᱰᱩᱸᱵ- ᱚᱠᱟ ᱥᱚᱢᱚᱭ ᱚᱱᱟ ᱠᱚ ᱡᱤᱱᱤᱥ ᱜᱮ ᱱᱤᱛᱚᱜ ᱫᱚ ᱰᱤᱡᱤᱴᱟᱞ ᱡᱩᱜᱽ ᱨᱮ ᱟᱹᱨᱩ ᱯᱷᱮᱨᱟᱣ ᱠᱟᱛᱮᱫ ᱟᱭᱢᱟ ᱦᱚᱲᱠᱚ ᱱᱤᱛᱚᱜ ᱫᱚ ᱚᱱᱟ ᱜᱮ ᱟᱹᱨᱩᱯᱷᱮᱨᱟᱣ ᱠᱟᱛᱮᱫ ᱠᱚ ᱟᱠᱷᱨᱤᱧᱮᱼᱟ ᱠᱤᱱᱛᱩ ᱚᱱᱟ ᱫᱚ ᱟᱵᱚᱣᱟᱜ ᱡᱤᱱᱤᱥ
ᱡᱟᱦᱟᱸ ᱟᱵᱚ ᱥᱮᱻ ᱥᱮᱫᱟᱭ ᱦᱟᱯᱲᱟᱢ ᱠᱚ ᱵᱟᱲᱟᱭ- ᱟᱠᱚ ᱡᱮ ᱨᱟᱱ ᱢᱩᱨᱜᱟᱹᱱ ᱞᱮᱠᱟ ᱫᱚ ᱢᱤᱫᱴᱟᱝ ᱥᱟᱨᱡᱚᱢ ᱥᱟᱠᱟᱢ ᱫᱚ ᱟᱹᱰᱤ ᱫᱟ ᱫᱟᱢᱟᱱ ᱡᱤᱱᱤᱥᱮ ᱠᱟᱹᱢᱤᱭᱟ ᱢᱮᱴᱟᱹᱜ ᱨᱟᱱ ᱞᱮᱠᱟᱭ ᱠᱟᱹᱢᱤᱭᱟ ᱥᱟᱨᱡᱚᱢ ᱥᱟᱠᱟᱢ ᱥᱟᱨᱡᱚᱢ ᱥᱟᱠᱟᱢ ᱵᱮᱨᱮᱞ ᱥᱟᱨᱡᱚᱢ ᱥᱟᱠᱟᱢ ᱨᱮ ᱜᱚᱢᱠᱮ ᱱᱟᱦᱟᱜ ᱟᱢ ᱡᱩᱫᱤ ᱡᱟᱦᱟᱱᱟᱜ ᱞᱚᱞ ᱞᱚᱞᱚ ᱡᱤᱱᱤᱥᱢ ᱡᱚᱢᱟ ᱥᱮ ᱯᱤᱴᱷᱟᱹ ᱞᱟᱴᱷᱟ ᱡᱩᱫᱤᱢ ᱤᱥᱤᱱᱟ ᱟᱨ ᱡᱩᱫᱤᱢ ᱡᱚᱢᱟ ᱦᱚᱲᱢᱚ ᱨᱮᱱᱟᱜ ᱟᱭᱢᱟ ᱞᱮᱠᱟᱱᱟᱜ ᱨᱳᱜᱽ ᱟᱡᱟᱨ ᱥᱮ ᱜᱚᱝᱠᱮ ᱦᱟᱹᱯᱤᱫᱚᱜᱼᱟ ᱠᱚᱢᱚᱜᱼᱟ ᱪᱟᱵᱟᱜᱼᱟ ᱢᱮᱱᱠᱷᱟᱱ ᱱᱤᱛᱳᱜ ᱚᱱᱟ ᱥᱟᱨᱡᱚᱢ ᱥᱟᱠᱟᱢ ᱪᱮᱛᱟᱱ ᱨᱮᱜᱮ
ᱟᱪᱪᱷᱟ ᱠᱟᱭᱨᱟ ᱥᱟᱠᱟᱢ ᱪᱮᱛᱟᱱ ᱨᱮᱜᱮ ᱟᱭᱢᱟ ᱟᱭᱢᱟ ᱵᱟᱯᱞᱟ ᱚᱲᱟᱜ ᱢᱟᱨᱟᱝ ᱢᱟᱨᱟᱝ ᱵᱟᱯᱞᱟ ᱚᱲᱟᱜ ᱠᱚᱨᱮ ᱚᱱᱟ ᱠᱚ ᱡᱚᱢ ᱦᱚᱪᱚᱭᱮᱫ ᱠᱚᱣᱟ ᱫᱚᱠᱟᱱ ᱠᱚᱨᱮ ᱱᱟᱣᱟ ᱱᱟᱣᱟ ᱥᱟᱠᱟᱢ ᱨᱮᱠᱚ ᱮᱢᱟᱜ-ᱟ ᱛᱷᱟᱹᱨᱤ ᱪᱮᱛᱟᱱ ᱨᱮᱸᱦᱚ ᱥᱟᱨᱡᱚᱢ ᱥᱟᱠᱟᱢ ᱠᱚ ᱮᱢᱟᱜ ᱠᱟᱱᱟ ᱚᱱᱟ ᱛᱮ ᱨᱮᱠᱚ ᱡᱚᱢ ᱮᱫᱟ ᱱᱚᱣᱟᱫᱚ ᱟᱵᱚᱣᱟᱜ ᱠᱚ ᱠᱟᱱᱟ ᱜᱚᱢᱠᱮ ᱟᱪᱪᱷᱟ ᱜᱚᱢᱠᱮ
ᱦᱮᱸ ᱦᱮᱸ ᱮᱠᱫᱚᱢ ᱮᱠᱫᱚᱢᱮᱫ ᱠᱟᱱᱟ ᱜᱚᱢᱠᱮ ᱡᱮ ᱟᱵᱚᱣᱟᱜ ᱚᱱᱮ ᱡᱟᱦᱟᱸ ᱦᱟᱯᱲᱟᱢ ᱠᱚ ᱵᱟᱲᱟᱭ ᱛᱟᱦᱮᱸᱫ ᱠᱟᱱᱟ ᱥᱟᱨᱡᱚᱢ ᱥᱟᱠᱟᱢ ᱨᱮᱠᱚ ᱞᱟᱹᱭ ᱥᱮᱲᱟ ᱦᱚᱴᱚ ᱠᱟᱜ ᱵᱚᱱ ᱚᱱᱟ ᱥᱟᱠᱟᱢ ᱛᱮᱵᱚᱱ ᱯᱤᱴᱷᱟᱹᱭ ᱢᱟ ᱚᱱᱟ ᱨᱮᱵᱚᱱ ᱡᱚᱢ ᱢᱟ ᱾ ᱩᱱᱠᱩ ᱠᱚ ᱵᱟᱲᱟᱭ ᱛᱟᱦᱮᱸᱫ ᱡᱮ ᱱᱚᱣᱟ ᱥᱟᱠᱟᱢ ᱨᱮᱱᱟᱜ ᱜᱩᱱ ᱠᱚ ᱪᱮᱫ ᱠᱟᱱᱟ ᱾ ᱨᱟᱱ ᱢᱩᱨᱜᱟᱹᱱ ᱟᱨ ᱡᱩᱫᱤ ᱞᱟᱝ ᱧᱮᱞᱟ ᱜᱚᱝᱠᱮ, ᱡᱮᱢᱚᱱ ᱛᱩᱞᱥᱤ ᱥᱟᱠᱟᱢ ᱠᱚᱢᱟᱵᱚᱱ ᱧᱮᱞ ᱟᱠᱟᱫ ᱜᱮᱭᱟ ᱾
ᱮᱠᱫᱚᱢ ᱮᱠᱫᱚᱢ ᱮᱠᱫᱚᱢ ᱾
ᱚᱱᱟ ᱛᱩᱨᱥᱤ ᱥᱟᱠᱟᱢ ᱠᱚ ᱞᱟᱡ ᱦᱟᱥᱩ ᱠᱚ ᱵᱚᱦᱚᱜ ᱦᱟᱥᱩ ᱠᱚ ᱦᱩᱭᱱᱟ ᱚᱱᱟ ᱠᱚᱠᱚ ᱡᱚᱢ ᱠᱟᱛᱮ ᱠᱚ ᱚᱱᱟ ᱨᱟᱱ ᱠᱚ ᱵᱟᱲᱟᱭ ᱛᱟᱦᱮᱱᱟ ᱾ ᱚᱱᱟ ᱠᱚᱜᱮ ᱡᱚᱢ ᱵᱟᱲᱟ ᱠᱟᱛᱮ ᱠᱚ ᱨᱟᱱ ᱵᱮᱥᱚᱜ ᱠᱟᱱ ᱛᱟᱦᱮᱸᱫ ᱾
ᱮᱠᱫᱚᱢ ᱮᱠᱫᱚᱢ ᱾
ᱦᱮᱸ
ᱜᱚᱝᱠᱮ ᱱᱤᱛᱚᱜ ᱫᱚ ᱟᱵᱚ ᱱᱟᱦᱟᱜ ᱚᱠᱛᱚ ᱨᱮᱱᱟᱜ ᱡᱟᱦᱟᱸ ᱡᱚᱢ ᱧᱩ ᱠᱚ ᱵᱟᱹᱭ ᱵᱟᱹᱭᱛᱮ ᱟᱵᱚ ᱚᱲᱟᱜ ᱥᱟᱶᱛᱟ ᱨᱮᱵᱚᱱ ᱦᱟᱹᱯᱤᱫ ᱮᱫᱟ, ᱚᱱᱟ ᱡᱩᱫᱤᱧ ᱞᱟᱹᱭᱟ ᱜᱚᱝᱠᱮ ᱚᱠᱟ ᱞᱮᱠᱟᱛᱮ ᱦᱟᱹᱯᱤᱫᱚᱜ ᱠᱟᱱᱟ? ᱟᱵᱚᱣᱟᱜ ᱥᱟᱶᱛᱟ ᱨᱮ ᱢᱮᱱᱟᱜᱼᱟ, ᱢᱮᱱᱠᱷᱟᱱ ᱚᱱᱟ ᱵᱟᱵᱚᱱ ᱪᱚᱞ ᱮᱜᱼᱟ ᱾ ᱱᱮᱛᱟᱨ ᱥᱮᱸᱫᱽᱨᱟ ᱠᱟᱨᱠᱟ ᱨᱮᱵᱚᱱ ᱪᱟᱞᱟᱜ ᱠᱟᱱᱟ, ᱯᱟᱦᱤᱞ ᱫᱚᱠᱚ ᱪᱟᱞᱟᱜ ᱛᱟᱦᱮᱸ ᱥᱮᱸᱫᱽᱨᱟ ᱠᱟᱨᱠᱟᱨᱮ ᱾ ᱚᱲᱟᱜ ᱠᱷᱚᱱ ᱜᱚᱲᱚᱢ ᱵᱩᱰᱷᱤ ᱥᱮ, ᱟᱡᱨᱮᱡ ᱡᱩᱨᱤ ᱛᱮᱫ ᱥᱮᱸᱫᱽᱨᱟᱭ ᱪᱟᱞᱟᱜ ᱠᱟᱱᱟ, ᱠᱟᱨᱠᱟᱭ ᱪᱟᱞᱟᱜ ᱠᱟᱱᱟ, ᱚᱲᱟᱜ ᱨᱮ ᱞᱟᱴᱷᱮ ᱯᱚᱴᱚᱢ ᱠᱟᱛᱮᱫ ᱠᱚ ᱠᱚᱞᱟᱹᱭᱟ ᱢᱮᱱ ᱠᱷᱟᱱ ᱜᱚᱝᱠᱮ ᱱᱟᱦᱟᱜ ᱫᱚ ᱥᱮ ᱞᱟᱴᱷᱮ ᱯᱚᱴᱚᱢ ᱫᱚ ᱟᱫᱚ ᱵᱟᱹᱱᱩᱜᱼᱟ ᱾ ᱞᱟᱦᱟ ᱛᱮᱫᱚ ᱡᱮᱢᱚᱱ ᱥᱮᱫᱽᱨᱟ ᱠᱟᱨᱠᱟ ᱨᱮ ᱪᱟᱞᱟᱜᱼᱟ ᱯᱩᱴᱷᱮ ᱯᱚᱴᱚᱢ ᱠᱟᱛᱮ ᱠᱚ ᱠᱩᱞ ᱟᱠᱚᱣᱟᱜ ᱾ ᱢᱮᱱᱠᱷᱟᱱ ᱱᱮᱛᱟᱨ ᱱᱮᱛᱟᱨ ᱡᱩᱜᱽ ᱨᱮ ᱥᱮ ᱱᱟᱦᱟᱜ ᱚᱠᱛᱚ ᱨᱮ ᱱᱟᱦᱟᱜ ᱥᱚᱥᱚᱱᱚᱜ ᱨᱮ ᱟᱵᱚᱨᱮᱱ ᱚᱲᱟᱜ ᱦᱚᱲ ᱦᱚᱸ ᱵᱟᱠᱚ ᱵᱟᱰᱟᱭᱟ ᱡᱮ, ᱞᱟᱴᱷᱮ ᱫᱚ ᱚᱠᱟ ᱞᱮᱠᱟ ᱛᱮᱠᱚ ᱡᱩᱛᱟᱹ? ᱞᱟᱴᱷᱮ ᱫᱚ ᱪᱮᱫ ᱡᱤᱱᱤᱥ ᱠᱟᱱᱟ? ᱚᱱᱠᱟᱱ ᱟᱹᱰᱤ ᱟᱭᱢᱟ ᱦᱚᱲ ᱢᱮᱱᱟᱜ ᱠᱚᱣᱟ ᱡᱟᱦᱟᱸ ᱞᱟᱹᱴᱷᱮ ᱡᱤᱱᱤᱥ ᱫᱚ ᱵᱟᱠᱚ ᱵᱟᱲᱟᱭᱟ ᱾ ᱢᱮᱱᱠᱷᱟᱱ ᱱᱚᱣᱟ ᱟᱵᱚ ᱵᱟᱧᱪᱟᱣ ᱫᱚ ᱞᱟᱹᱠᱛᱤ ᱢᱮᱱᱟᱜᱼᱟ ᱟᱥᱮ ᱵᱟᱝ? ᱟᱢ ᱠᱟᱹᱴᱤᱡ ᱵᱟᱨᱮ ᱠᱟᱛᱷᱟ ᱡᱩᱫᱤ ᱦᱩᱰᱤᱧ ᱢᱟᱪᱷᱟ ᱛᱮ ᱡᱩᱫᱤᱢ ᱞᱟᱹᱭ ᱠᱮᱭᱟ ᱜᱚᱝᱠᱮ ᱱᱟᱯᱟᱭ ᱠᱚᱜᱼᱟ ᱾
ᱜᱚᱢᱠᱮ ᱱᱚᱣᱟᱢ ᱫᱚᱦᱚ ᱠᱮᱫ ᱛᱟᱞᱟᱝᱟ ᱟᱵᱚᱣᱟᱜ ᱡᱟᱦᱟᱸ ᱞᱴᱰᱨ ᱨᱮ ᱤ ᱢᱮᱱᱟᱜ ᱛᱟᱵᱚᱱᱟ ᱡᱮ ᱥᱮᱫᱽᱨᱟ ᱪᱟᱞᱟᱜ ᱚᱠᱛᱚ ᱡᱮ ᱞᱟᱴᱷᱮ ᱯᱚᱴᱚᱢ ᱠᱟᱛᱮ ᱫᱟᱠᱟ ᱩᱛᱩ ᱠᱚ ᱤᱫᱤ ᱾ ᱦᱮᱸ, ᱵᱟᱧᱪᱟᱣ ᱫᱚᱦᱚᱭ ᱠᱚᱨᱛᱮ ᱜᱮᱞᱮ ᱟᱵᱚᱣᱟᱜ ᱱᱚᱣᱟ ᱤᱧ ᱫᱚ ᱱᱚᱣᱟᱧ ᱢᱚᱱᱮ ᱦᱮᱸ ᱾
ᱦᱩᱸ ᱾
ᱦᱟᱯᱲᱟᱢ ᱛᱚ ᱠᱚ ᱦᱚᱭᱛᱳ ᱠᱤᱪᱷᱩ ᱜᱟᱱ ᱫᱚ ᱦᱟᱯᱲᱟᱢ ᱠᱚᱫᱚ ᱢᱮᱱᱟᱜ ᱠᱚᱣᱟ, ᱠᱤᱪᱷᱩ ᱵᱚᱭᱚᱥ ᱠᱚ ᱢᱮᱱᱟᱜ ᱟᱭᱩᱼᱵᱟᱵᱟ ᱥᱮᱫ ᱫᱟᱫᱟ ᱛᱟᱠᱚ ᱢᱮᱱᱟᱜ ᱠᱚᱜᱮ, ᱩᱱᱠᱩ ᱠᱚᱫᱚ ᱱᱤᱭᱟᱹ ᱠᱟᱹᱡ ᱫᱚᱠᱚ ᱵᱟᱲᱟᱭ ᱛᱟᱵᱚᱱᱟ ᱾ ᱩᱱᱠᱩ ᱴᱷᱮᱱ ᱠᱷᱚᱱᱟᱜ ᱟᱵᱚ ᱫᱚ
ᱮᱠᱫᱚᱢ ᱮᱠᱫᱚᱢ ᱾
ᱫᱚᱨᱠᱟᱨᱚᱜ ᱞᱮᱠᱟ ᱠᱚ ᱵᱮᱱᱟᱣᱟ ᱟᱨ ᱥᱮ ᱚᱱᱟ ᱞᱟᱴᱷᱮ ᱯᱚᱴᱚᱢ ᱪᱮᱫ ᱞᱮᱠᱟ ᱠᱚ ᱵᱮᱱᱟᱣᱟ? ᱥᱮᱸᱫᱽᱨᱟ ᱨᱮ ᱩᱱᱠᱩ ᱴᱷᱮᱱ ᱵᱟᱲᱟᱭ ᱠᱟᱛᱮ ᱚᱱᱟ ᱟᱵᱚ ᱫᱚ ᱚᱱᱟ ᱫᱚ ᱟᱨᱚ ᱪᱚᱞ ᱦᱩᱭᱩᱜ ᱛᱟᱵᱚᱱᱟ ᱡᱮ ᱟᱨ ᱱᱤᱛᱜᱮ ᱥᱮᱸᱫᱽᱨᱟ ᱠᱟᱨᱠᱟ ᱵᱚᱱ ᱪᱟᱞᱟᱜᱼᱟ, ᱚᱱᱠᱟ ᱦᱤᱥᱟᱹᱵ ᱛᱮᱜᱮ ᱚᱱᱟ ᱫᱚ ᱟᱨᱦᱚᱸ ᱚᱱᱠᱟ ᱠᱟᱛᱮ ᱜᱮ ᱪᱦ
ᱮᱠᱫᱚᱢ ᱮᱠᱫᱚᱢ ᱾ ᱟᱵᱚ ᱱᱟᱦᱟᱜ ᱡᱟᱦᱟᱸᱭ ᱠᱚᱠᱚ ᱵᱟᱰᱟᱭ ᱛᱟᱵᱚᱱᱟ ᱩᱱᱠᱩ ᱴᱷᱮᱱ ᱠᱷᱚᱱ ᱟᱵᱚ ᱪᱮᱫ ᱛᱚᱵᱳᱱ ᱱᱚᱣᱟ ᱚᱠᱟ ᱞᱮᱠᱟ ᱛᱮᱠᱚ ᱡᱩᱛᱟᱹ ᱪᱮᱫ ᱠᱚᱠᱚ ᱢᱮᱥᱟᱭᱟ ᱟᱨ ᱡᱚᱢ ᱞᱮᱠᱷᱟᱱ ᱚᱱᱟ ᱨᱮᱱᱟᱜ ᱜᱩᱱᱟ ᱜᱩᱱ ᱫᱚ ᱱᱤᱥᱪᱳᱭ ᱢᱮᱱᱟᱜ ᱜᱮᱭᱟ, ᱜᱚᱝᱠᱮ ᱵᱟᱠᱷᱟᱱ ᱚᱱᱠᱟ ᱫᱚ ᱦᱟᱯᱲᱟᱢ ᱠᱚᱫᱚ ᱵᱟᱠᱚ ᱛᱮᱭᱟᱨ ᱦᱚᱴᱚ ᱠᱮᱭᱟ ᱾ ᱱᱚᱣᱟ ᱨᱮᱱᱟᱜ ᱵᱷᱟᱜᱤ ᱜᱩᱱᱟ ᱜᱩᱱ ᱢᱮᱱᱟᱜ ᱛᱮᱜ ᱚᱱᱟ ᱠᱚᱠᱚ ᱛᱮᱭᱟᱨ ᱦᱚᱴᱚ ᱠᱟᱜᱼᱟ ᱾ ᱡᱩᱜᱽᱞᱭᱟ ᱠᱚ ᱜᱚᱝᱠᱮ ᱟᱸᱡᱚᱢ ᱟᱠᱟᱫᱟᱧ ᱠᱟᱛᱷᱟ ᱵᱟᱨᱛᱟ ᱠᱚᱨᱮᱫ ᱡᱮ, ᱚᱱᱟ ᱞᱟᱴᱷᱮ ᱯᱚᱴᱚᱢ ᱫᱚ ᱱᱚᱝᱠᱟᱱ ᱡᱤᱱᱤᱥ ᱠᱟᱱᱟ ᱾ ᱫᱟᱜ ᱢᱟ ᱫᱟᱜ ᱛᱮᱛᱟᱝᱮ ᱢᱟᱨᱠᱚᱴᱟ, ᱨᱮᱸᱜᱮᱡᱮ ᱢᱟᱨᱠᱚᱴᱟ, ᱟᱨ ᱦᱮᱲᱮᱢ ᱠᱟᱥᱟ ᱡᱚᱡᱚ ᱥᱟᱱᱟᱢ ᱞᱮᱠᱟᱱᱟᱜ ᱜᱮ ᱢᱤᱫᱴᱮᱱ ᱢᱤᱫᱴᱮᱱ ᱢᱚ ᱢᱚᱪᱟ ᱨᱮᱱᱟᱜ ᱢᱤᱫᱴᱮᱱ ᱥᱟᱫ ᱛᱟᱦᱮᱱᱟ ᱟᱨᱠᱤ ᱜᱚᱝᱠᱮ ᱾
ᱦᱮᱸ, ᱜᱚᱝᱠᱮ ᱱᱚᱣᱟ ᱫᱚ ᱤᱧ ᱦᱚᱸ ᱡᱟᱦᱟᱸᱟᱢ ᱢᱮᱱ ᱠᱮᱫ ᱞᱮᱠᱟ ᱜᱮ ᱾ ᱤᱧᱦᱚᱸ ᱚᱱᱟ ᱠᱟᱛᱷᱟ ᱠᱚᱫᱚᱧ ᱟᱸᱡᱚᱢ ᱟᱠᱟᱫ ᱜᱮᱭᱟ ᱡᱟᱦᱟᱸ ᱞᱟᱹᱴᱷᱮᱨᱤᱭᱟ ᱥᱮ ᱩᱛᱩ ᱠᱚ ᱤᱫᱤᱭᱟ ᱡᱟᱦᱟᱸ ᱞᱮᱠᱟᱱᱟ ᱜᱮ ᱡᱚᱠᱷᱚᱱ ᱟᱢᱮᱢ ᱡᱚᱢᱟ ᱯᱚᱨᱮ ᱱᱚᱝᱠᱟᱮᱢ ᱤᱫᱤ ᱟᱠᱟᱫ ᱩᱛᱩ ᱫᱟᱠᱟ ᱮᱴᱟᱜ ᱮᱢᱚᱱ ᱮᱴᱟᱜ ᱢᱚᱪᱟᱨᱮ ᱥᱟᱛ ᱛᱟᱦᱮᱱᱟ ᱥᱮ ᱥᱤᱵᱤᱞ ᱛᱟᱦᱮᱱᱟ ᱦᱚᱲᱢᱚ ᱡᱤᱣᱤ ᱨᱮᱱᱟᱜ ᱚᱱᱟ ᱡᱚᱢ ᱠᱟᱛᱮ ᱚᱱᱟ ᱞᱟᱸᱜᱟ ᱜᱮ ᱵᱟᱝ ᱵᱩᱡᱷᱟᱹᱜᱼᱟ
ᱮᱠᱫᱚᱢ ᱮᱠᱫᱚᱢ ᱜᱚᱢᱠᱮ ᱡᱟ ᱡᱚᱛᱷᱟᱛ ᱠᱟᱛᱷᱟᱢ ᱞᱟᱹᱭ ᱟᱠᱟᱫᱟ ᱛᱟᱞᱟᱝᱟ
ᱦᱮ ᱜᱚᱢᱠᱮ
ᱟᱫᱚ ᱜᱚᱢᱠᱮ ᱱᱟᱦᱟᱜ ᱚᱠᱛᱚᱨᱮ ᱡᱟᱦᱟᱸ ᱡᱚᱢ ᱧᱩ ᱠᱚ ᱢᱮᱱᱟᱜᱼᱟ ᱱᱚᱣᱟ ᱡᱚᱢ ᱧᱩ ᱨᱮᱢᱟ ᱟᱹᱰᱤ ᱟᱭᱢᱟ ᱞᱮᱠᱟᱱᱟᱜ ᱠᱮᱢᱤᱠᱮᱞ ᱠᱚᱠᱚ ᱢᱮᱥᱟᱭᱮᱫᱼᱟ ᱱᱚᱣᱟ ᱠᱷᱚᱱ ᱟᱵᱚ ᱠᱟᱹᱴᱤᱡ ᱥᱚᱱᱛᱚᱨ ᱛᱟᱦᱮᱸ ᱦᱩᱭᱩᱜ ᱛᱟᱵᱚᱱᱟ ᱟᱵᱚ ᱟᱵᱚᱣᱟᱜ ᱦᱚᱭ ᱡᱤᱣᱤ ᱦᱟᱥᱟ ᱦᱚᱲᱢᱚ ᱵᱟᱨᱥᱤᱧ ᱞᱟᱹᱜᱤᱫ ᱛᱮᱦᱮᱧ ᱢᱮᱱᱟᱜ ᱢᱮᱭᱟ ᱜᱟᱯᱟ ᱵᱟᱹᱱᱩᱜ ᱢᱮᱭᱟ ᱢᱮᱱᱠᱷᱟᱱ ᱛᱟᱹᱣ ᱨᱮ ᱦᱚᱸ ᱜᱚᱢᱠᱮ ᱱᱟᱦᱟᱜ ᱥᱚᱥᱱᱚᱜ ᱨᱮ ᱟᱭᱢᱟ ᱞᱮᱠᱟᱱᱟᱜ ᱠᱮᱢᱤᱠᱮᱞ ᱦᱮᱡ ᱟᱠᱟᱱᱟ ᱟᱭᱢᱟ ᱞᱮᱠᱟᱱᱟᱜ ᱡᱚᱢ ᱧᱩ ᱦᱮᱡ ᱠᱟᱱᱟ ᱚᱱᱟ ᱠᱷᱚᱱ ᱥᱟᱦᱟ ᱠᱟᱛᱮ ᱟᱵᱚᱣᱟᱜ
ᱦ
ᱡᱟᱦᱟᱸ ᱥᱟᱱᱛᱟᱲ ᱥᱟᱶᱛᱟ ᱨᱮᱱᱟᱜ, ᱢᱟᱨᱮ ᱦᱟᱯᱲᱟᱢ ᱠᱚ ᱡᱟᱦᱟᱸ ᱠᱚ ᱛᱮᱭᱟᱨ ᱦᱚᱴᱚᱣᱟᱜ ᱵᱚᱱ ᱛᱟᱦᱮᱸ, ᱡᱟᱦᱟᱸ ᱠᱚ ᱥᱮᱬᱟ ᱦᱚᱴᱚᱣᱟᱜ ᱵᱚᱱ ᱛᱟᱦᱮᱸ ᱡᱟᱦᱟᱸ, ᱪᱮᱫ ᱴᱚᱣᱟᱜ ᱵᱚᱱ ᱛᱟᱦᱮᱸᱜᱼᱟ ᱚᱱᱟ ᱡᱚᱢ ᱧᱩ ᱠᱚ ᱟᱵᱚ ᱫᱚᱦᱲᱟ ᱛᱮ ᱟᱨᱚ ᱵᱟᱰᱟᱭ ᱨᱩᱣᱟᱹᱲᱚᱜ ᱠᱟᱱ ᱛᱟᱵᱚᱱᱟ ᱜᱚᱢᱠᱮ ᱟᱨ ᱫᱟᱲᱮᱭᱟᱜ ᱠᱷᱟᱱ ᱵᱚᱱ ᱜᱚᱢᱠᱮ ᱯᱩᱛᱷᱤ ᱯᱟᱛᱟᱢ ᱠᱚᱨᱮ ᱵᱚᱱ ᱚᱞᱟ ᱡᱮ ᱱᱚᱣᱟ ᱫᱚ ᱱᱚᱝᱠᱟ ᱠᱟᱛᱮᱫ ᱠᱚ ᱛᱮᱭᱟᱨᱟ ᱚᱱᱟ ᱨᱮᱱᱟᱜ ᱵᱮᱱᱟᱣ ᱯᱚᱫᱽᱫᱷᱚᱛᱤ ᱟᱵᱚ ᱥᱮᱬᱟ ᱦᱩᱭᱩᱜ ᱛᱟᱵᱚᱱᱟ ᱪᱮᱫ ᱜᱚᱢᱠᱮ ᱱᱚᱣᱟ ᱵᱟᱨᱛᱮ ᱟᱢ ᱪᱮᱫ ᱮᱢ ᱞᱟᱹᱭᱟ
ᱦᱮᱸ ᱜᱚᱢᱠᱮ ᱱᱚᱣᱟ ᱱᱚᱣᱟ ᱠᱟᱛᱷᱟ ᱡᱟᱦᱟᱸᱢ ᱢᱮᱱ ᱠᱮᱫᱮᱜᱼᱟ ᱥᱮ ᱠᱩᱠᱞᱤ ᱞᱮᱠᱟᱢ ᱫᱚᱦᱚ ᱠᱮᱫᱼᱟ ᱟᱨ ᱢᱚᱱᱮ ᱢᱤᱫᱴᱟᱝ ᱟᱹᱰᱤ ᱨᱟᱹᱥᱠᱟᱹᱧ ᱵᱩᱡᱷᱟᱹᱣ ᱠᱮᱫᱟ ᱢᱤᱫᱴᱟᱝ ᱱᱩᱱᱟᱹᱜ ᱢᱟᱨᱟᱝ ᱫᱟᱢᱟᱱ ᱠᱟᱛᱷᱟᱢ ᱢᱮᱱ ᱠᱮᱫᱟ ᱡᱮ ᱟᱵᱚᱣᱟᱜ ᱡᱮᱢ ᱫᱟᱢᱟᱱ ᱡᱤᱱᱤᱥ ᱥᱮ ᱞᱟᱹᱠᱛᱤᱭᱟᱜ ᱨᱮ ᱡᱤᱱᱤᱥ ᱠᱚ ᱯᱩᱛᱷᱤ ᱯᱟᱛᱷᱟᱢ ᱛᱮ ᱟᱵᱚ ᱵᱚᱱ ᱱᱤᱛᱚᱜ ᱚᱞ ᱦᱩᱭᱩᱜ ᱛᱟᱵᱚᱱᱟ ᱥᱮᱵᱚᱱ ᱚᱞ ᱫᱚᱦᱚᱭᱟ ᱚᱱᱟ ᱠᱟᱱ ᱛᱟᱵᱚᱱᱟ ᱟᱵᱚᱣᱟᱜ ᱵᱟᱧᱪᱟᱣ ᱛᱟᱦᱮᱱᱟ ᱚᱱᱟᱜᱮ ᱤᱧ ᱦᱚᱸ ᱚᱱᱟ ᱚᱱᱟᱜᱮᱧ ᱦᱮ ᱥᱤᱠᱟᱹᱨ ᱠᱮᱫᱟ ᱚᱞ ᱫᱚᱦᱚ ᱦᱩᱭᱩᱜ ᱛᱟᱵᱚᱱᱟ ᱥᱮ ᱡᱮ ᱫᱚ ᱟᱵᱚᱣᱟᱜ ᱠᱟᱱᱟ
ᱮᱠᱫᱚᱢ ᱮᱠᱫᱚᱢ ᱟᱭᱢᱟ ᱟᱭᱢᱟ ᱥᱟᱨᱦᱟᱣ ᱜᱚᱝᱠᱮ ᱱᱚᱝᱠᱟᱱ ᱦᱩᱰᱤᱧᱟᱜ ᱠᱩᱠᱞᱤ ᱡᱚᱯᱲᱟᱣ ᱨᱮ ᱥᱮ ᱠᱩᱠᱞᱤ ᱜᱟᱞᱢᱟᱨᱟᱣ ᱨᱮ ᱡᱚᱯᱲᱟᱣ ᱨᱮ ᱟᱫᱚ ᱡᱚᱦᱟᱨ ᱜᱮ ᱜᱚᱝᱠᱮ
ᱡᱚᱦᱟᱨ ᱜᱮ ᱜᱚᱢᱠᱮ ᱢᱟ ᱛᱚᱵᱮ
ᱦᱮᱸ ᱦᱮᱸ ᱦᱮᱸ